ᱦᱮᱞᱳᱣ ᱾
ᱯᱷᱳᱱ ᱠᱚ ᱦᱟᱸᱜ ᱥᱟᱭᱞᱮᱱᱴ ᱨᱮ ᱫᱚᱦᱚ ᱠᱟᱜ ᱵᱮᱱ ᱜᱚᱝᱠᱮ ᱱᱮ ᱜᱟᱞᱢᱟᱨᱟᱣ ᱥᱚᱢᱚᱭ ᱠᱚᱞ ᱦᱤᱡᱩᱜ ᱠᱷᱟᱡ ᱦᱟᱸᱜ ᱰᱤᱥᱴᱟᱵ ᱦᱩᱭ ᱫᱟᱲᱮᱭᱟᱜᱼᱟ ᱾ ᱛᱚ ᱚᱱᱟᱛᱮ ᱯᱷᱳᱱ ᱠᱚᱫᱚ ᱦᱟᱸᱜ ᱥᱟᱭᱞᱮᱱᱴ ᱨᱮᱵᱮᱱ ᱫᱚᱦᱚ ᱠᱟᱜ ᱠᱷᱟᱡ ᱜᱮ ᱵᱷᱟᱜᱤᱜᱼᱟ ᱾
ᱚ ᱟᱪᱪᱷᱟ ᱟᱪᱪᱷᱟ ᱟᱪᱪᱷᱟ ᱾
ᱦᱮᱸ, ᱦᱮᱸ ᱡᱚᱦᱟᱨ ᱜᱮ, ᱟᱲᱟᱝ ᱠᱚ ᱱᱟᱯᱟᱭ ᱜᱮ ᱪᱟᱞᱟᱜ ᱠᱟᱱ ᱛᱟᱞᱤᱧᱟ?
ᱦᱳᱭ ᱜᱚᱝᱠᱮ ᱱᱟᱯᱟᱭ ᱵᱟᱲᱟ ᱜᱮ ᱱᱤᱛᱚᱜ ᱫᱚ ᱾ ᱟᱵᱮᱱ ᱜᱮ ᱚᱠᱟ ᱞᱮᱠᱟ ᱢᱮᱱᱟᱜ ᱵᱮᱱᱟ?
ᱦᱮᱸ ᱟᱞᱤᱧ ᱦᱚᱸ ᱱᱤᱛᱚᱜ ᱫᱚ ᱱᱟᱯᱟᱭ ᱜᱮ, ᱟᱫᱚ ᱟᱲᱟᱝ ᱠᱚ ᱪᱮᱫ ᱞᱮᱠᱟ ᱪᱟᱞᱟᱜ ᱠᱟᱱᱟ ᱱᱟᱯᱟᱭ ᱛᱮᱜᱮ ᱟᱸᱡᱚᱢᱚᱜ ᱠᱟᱱᱟ ᱥᱮ ᱪᱮᱫ ᱞᱮᱠᱟ ᱟᱸᱡᱚᱢᱚᱜ ᱠᱟᱱᱟ?
ᱦᱮᱸ ᱜᱚᱝᱠᱮ ᱱᱟᱯᱟᱭ ᱜᱮ ᱟᱸᱡᱚᱢᱚᱜ ᱠᱟᱱ ᱛᱟᱵᱮᱱᱟ᱾
ᱟᱪᱷᱟ ᱱᱟᱯᱟᱭ ᱛᱮ ᱟᱸᱡᱚᱢᱚᱜ ᱟᱹᱰᱤ ᱱᱟᱯᱟᱭ, ᱟᱫᱚ
ᱦᱳᱭ᱾
ᱟᱵᱮᱱ ᱵᱮᱱ ᱠᱚᱞ ᱞᱟᱜᱟᱣ ᱞᱮᱜᱼᱟ ᱥᱮ ᱵᱟᱵᱮᱱ ᱠᱚᱞ ᱞᱟᱜᱟᱣ ᱞᱮᱜᱼᱟ?
ᱦᱮᱸ ᱠᱚᱞ ᱵᱤᱰᱟᱹᱣ ᱞᱮᱫ ᱜᱮᱭᱟᱞᱤᱧ ᱟᱫᱚ ᱠᱚᱞ ᱚᱠᱟ ᱞᱮᱠᱟ ᱪᱮ ᱪᱮᱛᱟ ᱤᱥᱩᱭ ᱞᱟᱹᱭ ᱠᱮᱫ ᱛᱟᱞᱤᱧᱟ ᱟᱫᱚ ᱚᱱᱟᱜᱮ ᱟᱵᱮᱱ ᱦᱚᱸ, ᱚᱱᱮ ᱛᱚ ᱢᱮᱥᱮᱡᱟᱫ ᱵᱮᱱᱟᱞᱤᱧ ᱡᱮ ᱟᱵᱮᱱ ᱜᱮ ᱯᱷᱳᱱ ᱵᱮᱱ᱾ ᱜᱚᱝᱠᱮ ᱛᱟᱦᱮᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱟᱪᱪᱷᱟ ᱠᱟᱹᱢᱤ ᱵᱟᱲᱟ ᱫᱚ ᱦᱟᱸᱜ ᱱᱚᱛᱚᱜ ᱫᱚ ᱠᱷᱟᱹᱞᱤ ᱦᱚᱸᱜ-ᱚᱭ ᱱᱚᱛᱮ ᱥᱮᱫ ᱮᱢ ᱢᱮᱱ ᱠᱮᱭᱟ ᱱᱚᱛᱮ ᱵᱟᱹᱭᱦᱟᱹᱲ ᱧᱚᱜ ᱥᱮᱫ ᱦᱩᱭ ᱠᱟᱱᱟ᱾ ᱟᱫᱚ ᱟᱵᱮᱱ ᱜᱮ ᱪᱮᱜ ᱵᱮᱱ ᱪᱤᱠᱟ ᱵᱟᱲᱟᱭᱮᱫᱟ?
ᱚ ᱟᱪᱪᱷᱟ ᱾ ᱦᱮᱸ ᱜᱚᱝᱠᱮ ᱟᱹᱞᱤᱧ ᱦᱚᱸ ᱱᱚᱛᱮ ᱫᱟᱬᱟᱱ ᱞᱤᱧ ᱦᱮᱡ ᱟᱠᱟᱱᱟ ᱱᱚᱜᱼᱚ ᱱᱚᱣᱟ ᱠᱩᱞᱦᱤ ᱢᱩᱪᱟᱹᱫ ᱥᱮᱫ ᱨᱮᱞᱤᱧ ᱦᱮᱡ ᱟᱠᱟᱱᱟ, ᱨᱮᱭᱟᱲ ᱥᱟᱸᱦᱤᱡ ᱦᱚᱭᱮᱫᱟ᱾ ᱟᱵᱚ ᱟᱹᱛᱩ ᱫᱤᱥᱚᱢ ᱨᱮᱱ ᱦᱚᱲ ᱢᱟᱛᱚ, ᱢᱟᱱᱮ ᱱᱚᱜᱼᱚ ᱱᱚᱣᱟ ᱨᱮᱭᱟᱲ ᱦᱟᱣᱟ ᱥᱮ ᱟᱹᱰᱤ ᱪᱮᱫ ᱢᱟᱱᱮ ᱟᱹᱰᱤ ᱢᱚᱡᱽ ᱯᱚᱨᱤᱵᱮᱥ ᱛᱟᱵᱚᱱ ᱛᱚ ᱟᱹᱭᱩᱵ ᱵᱮᱲᱟ ᱫᱚ ᱾
ᱦᱮᱸ ᱟᱹᱰᱤ ᱱᱟᱯᱟᱭ ᱵᱩᱡᱷᱟᱹᱜᱼᱟ ᱫᱟᱲᱟ ᱵᱟᱲᱟ ᱠᱚᱨᱮ ᱚᱱᱛᱮ ᱵᱟᱲᱜᱮ ᱥᱮᱡ ᱥᱮ ᱡᱟᱦᱟᱸᱥᱮᱫ ᱮᱢ ᱪᱟᱞᱟᱜ ᱴᱟᱺᱰᱤ ᱥᱮᱫ ᱾
ᱦᱚᱭ ᱦᱚᱭ, ᱦᱚᱭ ᱦᱚᱭ ᱦᱚᱭ ᱜᱚᱝᱠᱮ ᱛᱟᱦᱚᱞᱮᱼᱼ ᱛᱚᱞᱟ ᱠᱚᱫᱚ, ᱦᱳᱭ ᱞᱟᱹᱭ ᱵᱮᱱ? ᱦᱮᱞᱳ ᱾
ᱞᱟᱹᱭ ᱟᱵᱮᱱ ᱛᱷᱚᱲᱟ ᱜᱟᱱ ᱾
ᱚ ᱢᱮᱱᱫᱟᱞᱤᱧ ᱛᱟᱦᱚᱞᱮ ᱜᱚᱝᱠᱮ ᱛᱚᱞᱟ ᱠᱚᱫᱚ ᱛᱤᱱᱟᱹᱜ ᱜᱟᱱᱼᱼ ᱚ ᱦᱮᱸ ᱜᱚᱝᱠᱮ ᱟᱸᱡᱚᱢᱚᱜ ᱠᱟᱱᱟ, ᱢᱮᱱᱫᱟᱹᱧ ᱛᱚᱞᱟ ᱠᱚ ᱛᱟᱦᱮ ᱛᱤᱱᱟᱹᱜ ᱜᱟᱱ ᱦᱟᱨᱟ ᱵᱩᱨᱩᱭᱮᱱᱟ?
ᱦᱮᱸ ᱛᱚᱞᱟ ᱠᱚᱼᱼ ᱜᱟᱹᱰᱤ ᱫᱚ ᱢᱮᱛᱟᱜ ᱢᱮ ᱠᱟᱹᱴᱤᱡ ᱢᱟᱹᱴᱤᱡ ᱡᱟᱱᱟᱢ ᱵᱟᱲᱟᱣ ᱜᱮᱭᱟ ᱦᱚᱞᱟ ᱢᱟᱫᱷᱮ ᱫᱚ ᱟᱹᱰᱤ ᱡᱚᱨ ᱜᱮ ᱦᱟᱸᱜ ᱫᱟᱜ ᱛᱮ ᱛᱷᱚᱲᱟ ᱜᱟᱱᱟᱜᱼᱼ ᱤᱭᱟᱹ ᱱᱤᱛᱚᱜ ᱫᱚ ᱠᱚ ᱮᱨ ᱵᱟᱲᱟ ᱠᱟᱫᱟ ᱥᱟᱦᱟᱨ ᱠᱚ ᱾ ᱟᱫᱚ ᱱᱤᱛᱚᱜ ᱫᱚ ᱟᱹᱰᱤ ᱩᱥᱟᱹᱨᱟ ᱫᱟᱲᱮᱜᱼᱟ ᱢᱮᱱ ᱠᱟᱛᱮᱫ ᱫᱚ ᱱᱤᱛᱚᱜ ᱫᱚ ᱡᱩᱫᱤᱼᱼ ᱢᱤᱫ ᱫᱷᱟᱣ ᱫᱟᱜ ᱰᱩᱵᱟᱹ ᱞᱮᱠᱷᱟᱡ ᱫᱚᱲᱦᱟ ᱟᱞᱮ ᱨᱚᱦᱚᱭ ᱞᱮ ᱮᱦᱚᱵᱚᱜᱼᱟ ᱾ ᱟᱫᱚ ᱟᱯᱮᱭᱟᱜ ᱜᱮ ᱞᱟᱹᱭ ᱢᱮ ᱦᱟᱸᱜ ᱪᱮᱫ? ᱪᱮᱫ ᱞᱮᱠᱟ ᱟᱯᱮ ᱥᱮᱫ ᱛᱚᱞᱟ ᱠᱚ ᱞᱟᱹᱴᱩ ᱵᱟᱲᱟ ᱟᱠᱟᱱᱟ ᱥᱮ ᱵᱟᱝ ᱜᱟᱹᱪᱷᱤ ᱠᱚ?
ᱦᱮᱸ ᱜᱚᱝᱠᱮ ᱟᱞᱮ ᱥᱮᱫ ᱦᱚᱸ ᱞᱟᱹᱴᱩ ᱵᱟᱲᱟ ᱟᱠᱟᱱ ᱜᱮᱭᱟ ᱛᱚᱞᱟ ᱠᱚᱫᱚ, ᱟᱫᱚ ᱱᱚᱜᱼᱚ ᱱᱚᱣᱟᱼᱼ ᱞᱟᱹᱴᱩ ᱵᱟᱲᱟ ᱠᱟᱛᱮᱫ ᱦᱚᱛᱚ ᱛᱚᱞᱟ ᱠᱚᱫᱚ ᱵᱟᱝ ᱜᱟᱱᱚᱜᱼᱟ ᱥᱮᱨᱢᱟ ᱡᱟᱹᱲᱤ ᱵᱟᱝ ᱠᱷᱟᱱ ᱫᱚ ᱾
ᱦᱮᱸ ᱚᱱᱠᱟ ᱠᱟᱱ ᱜᱮᱭᱟ ᱾ ᱟᱫᱚ ᱟᱞᱮ ᱥᱮᱫ ᱫᱚ ᱱᱚᱜᱼᱚᱭ ᱞᱟᱹᱴᱩ ᱵᱟᱲᱟᱭ ᱮᱱᱛᱮ ᱱᱚᱜᱼᱚᱭ ᱦᱟᱸᱜᱼᱼ ᱦᱮᱸ, ᱨᱚᱲ ᱵᱮᱱᱼᱼ
ᱦᱮᱸ ᱵᱟᱠᱷᱟᱱ ᱫᱚ ᱦᱟᱜ ᱞᱟᱹᱴᱩ ᱫᱚ ᱞᱟᱹᱴᱩ ᱵᱟᱲᱟ ᱧᱚᱜ ᱟᱠᱟᱱ ᱜᱮᱭᱟ, ᱟᱨ ᱛᱟᱯᱚᱨᱮ ᱞᱟᱹᱴᱩ ᱵᱷᱚᱨᱥᱟ ᱵᱟᱭᱼᱼ ᱢᱟᱱᱮᱼᱼ ᱞᱟᱹᱴᱩ ᱧᱚᱜ ᱡᱟᱹᱯᱩᱫ ᱵᱟᱭ ᱟᱬᱜᱚᱣᱟᱵᱚᱱ ᱠᱷᱟᱱ ᱢᱟᱛᱚ ᱱᱟᱜ ᱱᱤᱭᱟᱹ ᱚᱛ ᱠᱚᱢᱟ ᱦᱟᱸᱜ ᱵᱟ ᱤᱭᱟᱹ ᱢᱟᱱᱮ ᱠᱷᱮᱛᱼᱼ ᱠᱷᱮᱛ ᱠᱚᱢᱟ ᱱᱟᱜ ᱥᱤᱭᱳᱜ ᱢᱟ ᱵᱟᱝ ᱜᱟᱱᱚᱜᱼᱟ ᱥᱮ, ᱥᱮ ᱞᱚᱥᱚᱫ ᱦᱚᱸ ᱵᱟᱭ ᱜᱟᱱᱚᱜᱼᱟ ᱾
ᱦᱩᱸ ᱟᱫᱚ ᱟᱞᱮᱥᱮᱫ ᱦᱟᱜ ᱱᱚᱣᱟ ᱧᱮᱞ ᱠᱟᱱᱟᱼᱼ ᱟᱞᱮᱥᱮᱫ ᱦᱟᱸᱜ ᱱᱚᱣᱟ ᱧᱮᱞ ᱟᱠᱟᱱᱟ ᱟᱹᱰᱤ ᱡᱟᱹᱥᱛᱤ ᱠᱤ ᱡᱮ ᱟᱞᱮᱥᱮᱫ ᱱᱟᱜ ᱴᱮᱠᱴᱟᱨᱼᱼ ᱠᱩ ᱥᱮ ᱚᱱᱠᱟᱼᱼ ᱡᱟᱹᱥᱛᱤ ᱠᱚ ᱠᱩᱥᱤᱭᱟᱜ ᱠᱟᱱᱟ ᱢᱮᱱᱠᱷᱟᱱ ᱫᱚ ᱚᱱᱟ ᱜᱟᱹᱭ ᱰᱟᱝᱨᱟ ᱠᱟᱰᱟ ᱱᱟᱦᱮᱞ ᱥᱮ ᱢᱮᱱ ᱠᱮᱭᱟ ᱰᱟᱝ ᱱᱟᱦᱮᱞ ᱟᱨᱟᱲ ᱠᱚᱛᱮᱼᱼ ᱱᱚᱝᱠᱟ ᱵᱟᱠᱚ ᱥᱤᱭᱜ ᱠᱟᱱᱟ, ᱟᱫᱚ ᱟᱯᱮ ᱥᱮᱱᱟᱜ ᱠᱷᱚᱵᱚᱨ ᱪᱮᱫ ᱞᱮᱠᱟ ᱚᱱᱠᱟ ᱜᱟᱹᱭ ᱰᱟᱝᱨᱟ ᱠᱟᱰᱟ ᱱᱟᱦᱮᱞ ᱛᱮᱼᱼ ᱠᱩ ᱥᱤᱭᱟᱜ ᱠᱟᱱᱟ ᱥᱮ ᱪᱮᱫ ᱞᱮᱠᱟ?
ᱦᱮᱸ ᱜᱚᱝᱠᱮ ᱟᱞᱮ ᱥᱮᱫ ᱫᱚ ᱱᱚᱜᱼᱚ ᱱᱚᱣᱟ ᱜᱟᱹᱭ ᱰᱟᱝᱨᱟ ᱥᱮ ᱠᱟᱲᱟᱼᱼ ᱠᱟᱰᱟ ᱠᱚᱞᱮ ᱫᱚᱦᱚ ᱠᱟᱠᱚᱣᱟ ᱚᱲᱟᱜ ᱠᱚᱨᱮ ᱞᱮ ᱪᱟᱥ ᱠᱟᱠᱚᱣᱟ ᱾ ᱢᱮᱱ ᱫᱚ ᱪᱟᱥ ᱢᱮᱱᱫᱟ ᱟᱹᱥᱩᱞ ᱠᱟᱠᱚᱣᱟᱞᱮ ᱾ ᱦᱳᱭ ᱟᱫᱚ ᱱᱩᱠᱩ ᱜᱮ ᱟᱹᱥᱩᱞ ᱵᱟᱲᱟᱼᱼ ᱠᱟᱛᱮᱫ ᱮᱱᱠᱷᱟᱱ ᱡᱟᱜᱮ ᱜᱚᱴᱟ ᱥᱮᱨᱢᱟ ᱨᱮᱱᱟᱜ ᱱᱤᱭᱟᱹ ᱡᱚᱢᱟᱜ ᱠᱚᱠᱚ ᱟᱨᱡᱟᱣ ᱟᱞᱮᱭᱟ ᱾
ᱟᱪᱪᱷᱟ ᱾
ᱦᱚᱭ
ᱟᱪᱪᱷᱟ ᱾
ᱟᱨ ᱴᱟᱠᱟ ᱠᱟᱹᱣᱰᱤ ᱛᱟᱦᱮᱱᱟ ᱛᱚᱵᱮ ᱱᱟᱜ ᱚᱱᱟ ᱫᱷᱩᱣᱟᱹ ᱜᱟᱹᱰᱤ ᱛᱮᱫᱚ ᱱᱟᱜ ᱥᱤᱭᱳᱜ ᱫᱚ ᱜᱟᱱᱚᱜᱼᱟ ᱾
ᱦᱮᱸ ᱚᱱᱠᱟ ᱠᱟᱱ ᱜᱮᱭᱟ, ᱟᱫᱚ ᱴᱟᱠᱟ ᱠᱚ ᱢᱮᱱ ᱠᱮᱭᱟᱢᱼᱼ ᱴᱟᱠᱟ ᱪᱮᱫ ᱞᱮᱠᱟ ᱚᱱᱠᱟ ᱜᱮ ᱠᱟᱹᱢᱤ ᱦᱚᱸ ᱟᱫᱚ ᱴᱟᱠᱟ ᱡᱚᱠᱷᱚᱱ ᱪᱮᱫ ᱞᱮᱠᱟᱼᱼ
ᱦᱚᱭ
ᱟᱫᱚᱼᱼ
ᱦᱚᱭ ᱦᱚᱭ ᱾
ᱯᱮᱥᱤ ᱦᱚᱸ ᱦᱟᱸᱜ ᱚᱱᱠᱟ ᱠᱟᱱ ᱜᱮᱭᱟ ᱟᱫᱚ ᱮᱱᱼᱼ ᱵᱟᱲᱟᱭᱟ ᱦᱚᱪᱚᱭᱟ᱾ ᱟᱫᱚ ᱚᱠᱚᱭ ᱠᱚᱨᱮᱱ ᱱᱟᱦᱟᱜ ᱜᱟᱹᱭ ᱰᱨᱟ ᱠᱚ ᱢᱮᱱᱟᱜ ᱠᱚᱣᱟ ᱛᱚ ᱩᱱᱠᱩ ᱫᱚ ᱟᱠᱚᱣᱟᱜ ᱛᱤᱜᱮ ᱠᱚ ᱥᱤᱭᱮᱜ ᱠᱟᱱᱟ, ᱦᱟᱸᱜ ᱡᱟᱹᱥᱛᱤ ᱵᱟᱲᱟ ᱛᱮᱜᱮ, ᱟᱫᱚ ᱟᱯᱮ ᱥᱮᱫ ᱪᱮᱫ ᱞᱮᱠᱟ ᱛᱚᱵᱮ?
ᱟᱨ ᱡᱤᱼᱼ ᱡᱮᱥᱮ ᱠᱤ ᱟᱫᱚᱢ ᱟᱫᱚᱢ ᱡᱟᱜᱟ ᱧᱮᱞ ᱠᱟᱱᱟ ᱡᱮ ᱦᱩᱲᱩ ᱠᱩᱫᱚ ᱠᱚ ᱦᱩᱜᱤ ᱥᱮ ᱵᱚᱞᱮ ᱚᱱᱟ ᱚᱱᱟ ᱦᱩᱲᱩ ᱠᱚ ᱚᱱᱟ ᱜᱟᱹᱪᱷᱤ ᱠᱚ ᱮᱨ ᱠᱟᱛᱮᱫ ᱠᱚ ᱛᱩᱫ ᱨᱩᱣᱟᱹᱲᱟ ᱯᱷᱤᱨ ᱟᱨᱠᱚ ᱨᱚᱦᱚᱭ ᱚᱱᱟ ᱨᱚᱦᱚᱭ ᱦᱩᱲᱩ᱾ ᱥᱮ ᱪᱮᱫ ᱞᱮᱠᱟ?
ᱦᱳᱭ ᱦᱳᱭ, ᱦᱮᱸ ᱜᱚᱝᱠᱮ ᱟᱞᱮᱥᱮᱫ ᱦᱚᱸ ᱚᱱᱠᱟᱜ ᱜᱮ᱾ ᱚ ᱜᱚᱝᱠᱮ ᱛᱟᱦᱚᱞᱮ ᱟᱯᱮ ᱥᱮᱫ ᱫᱚ ᱵᱩᱨᱩ ᱠᱚᱫᱚ ᱢᱮᱱᱟᱜᱼᱟ ᱥᱮ ᱵᱟᱝ? ᱦᱮᱞᱳ ᱦᱮᱞᱳ ᱦᱮᱞᱳ ᱦᱮᱞᱳ᱾
ᱦᱮᱞᱳ ᱦᱮᱞᱳ᱾
ᱦᱮᱸ ᱜᱚᱝᱠᱮ ᱢᱮᱱ ᱫᱟᱞᱤᱧ ᱟᱯᱮ ᱥᱮᱫ ᱠᱚᱫᱚ ᱚᱱᱟ ᱥᱟᱨᱡᱚᱢ ᱦᱮᱸ ᱜᱚᱝᱠᱮ ᱟᱸᱡᱚᱢ ᱠᱟᱱᱟ᱾ ᱢᱮᱱ ᱫᱟᱞᱤᱧ ᱟᱯᱮ ᱥᱮᱫ ᱫᱚ ᱚᱱᱟ ᱥᱟᱨᱡᱚᱢ ᱵᱩᱨᱩ ᱠᱚᱫᱚ ᱢᱮᱱᱟᱜᱼᱟ ᱥᱮ ᱵᱟᱝ?
ᱵᱩᱨᱩ ᱠᱚᱦᱚᱸ ᱢᱮᱱᱟᱜ ᱜᱮᱭᱟ᱾
ᱦᱮᱞᱳ᱾
ᱟᱫᱚ ᱟᱞᱮ ᱦᱟᱸᱜ ᱚᱠᱟ ᱴᱚᱞᱟᱨᱮ ᱢᱮᱱᱟᱜᱼᱼ ᱟᱞᱮᱭᱟ ᱥᱟ ᱟᱛᱩ ᱨᱮᱢ, ᱢᱮᱱᱟᱜ ᱞᱮᱭᱟ ᱚᱸᱰᱮ ᱫᱚ ᱦᱟᱸᱜ ᱵᱟᱹᱱᱩᱜ ᱠᱚᱫᱚ᱾
ᱰᱤᱥᱴᱟᱯᱮᱫ ᱛᱟᱵᱮᱱᱟᱭ
ᱦᱮᱸ ᱛᱷᱚᱲᱟ ᱱᱚᱛᱮ ᱞᱤᱧ ᱦᱮᱡ ᱧᱚᱜ ᱠᱟᱱᱟ ᱛᱚ, ᱟᱫᱚ ᱵᱟᱹᱭ ᱵᱟᱹᱭ ᱟᱫᱚ ᱵᱟᱹᱭ ᱵᱟᱹᱭᱛᱮ ᱦᱟᱸᱜ ᱱᱚᱜᱼᱚᱭ ᱱᱤᱛᱚᱜ ᱞᱤᱧ ᱪᱟᱞᱟᱜ ᱞᱟᱹᱜᱤᱫ ᱚᱱᱛᱮ ᱜᱮ ᱦᱟᱸᱜ ᱟᱫᱚ ᱟᱪᱪᱷᱟ ᱱᱤᱭᱟᱹ ᱴᱟᱜ ᱞᱟᱝ ᱜᱟᱞᱢᱟᱨᱟᱣ ᱠᱟᱜ ᱞᱮᱜᱮ, ᱫᱚᱲᱦᱟ ᱫᱚ ᱦᱟᱸᱜ ᱱᱟᱯᱟᱭ ᱥᱮᱫ ᱞᱤᱧ ᱪᱟᱞᱟᱜᱼᱟ᱾ ᱟᱲᱟᱝ ᱠᱚ ᱟᱸᱡᱚᱢᱚᱜ ᱠᱟ
ᱚ ᱟᱪᱪᱷᱟ ᱪᱷᱟ ᱪᱷᱟ᱾ ᱦᱮᱸ ᱜᱚᱝᱠᱮ ᱠᱟᱹᱴᱤᱡ ᱰᱤᱥᱴᱟᱵ ᱧᱚᱜᱚᱜ ᱠᱟᱱᱟ ᱚᱱᱟ ᱪᱮᱛᱟᱜ ᱞᱤᱧ ᱞᱟᱹᱭᱮᱫ ᱛᱟᱦᱮᱸᱱᱟ᱾ ᱦᱮᱞᱳ᱾ ᱚ ᱜᱚᱝᱠᱮ ᱢᱮᱱᱫᱟᱞᱤᱧ ᱟᱯᱮ ᱥᱮᱫ ᱠᱚᱫᱚ ᱵᱩᱨᱩ ᱠᱚᱫᱚ ᱢᱮᱱᱟᱜᱼᱟ ᱪᱮ ᱵᱟᱝᱟ?
ᱡᱟᱢ ᱮ ᱥᱟᱨᱡᱚᱢ ᱵᱤᱨ ᱠᱚᱫᱚ ᱦᱟᱸᱜ ᱢᱮᱱᱟᱜ ᱜᱮᱭᱟ ᱟᱹᱰᱤ ᱡᱟᱹᱥᱛᱤ ᱜᱮ᱾ ᱟᱫᱚ ᱟᱯᱮᱥᱮᱫ ᱪᱮᱫ ᱞᱮᱠᱟ ᱵᱩᱨᱩ ᱠᱚᱱᱟ?
ᱜᱚᱝᱠᱮ ᱟᱞᱮ ᱢᱟᱛᱚ ᱵᱩᱨᱩ ᱫᱤᱥᱚᱢ ᱦᱚᱲ ᱠᱟᱱ ᱜᱮᱭᱟᱞᱮ᱾
ᱟᱪᱪᱷᱟ ᱦᱮᱸ ᱦᱮᱸ ᱟᱧᱼᱼ
ᱮᱸ ᱜᱚᱝ ᱦᱮᱸ ᱜᱚᱝᱠᱮ ᱚ ᱢᱮᱱᱫᱟᱞᱤᱧ ᱟᱸᱡᱚᱢ ᱫᱟᱵᱮᱱ?
ᱦᱮᱸ ᱟᱸᱡᱚᱢᱮᱫ ᱠᱟᱱ ᱜᱮᱭᱟ, ᱟᱸᱡᱚᱢᱮᱫ ᱠᱟᱱ ᱜᱮᱭᱟᱞᱤᱧ ᱨᱚᱲ ᱵᱮᱱ᱾
ᱦᱚᱸ ᱢᱮᱱᱫᱟᱞᱤᱧ ᱡᱮ ᱟᱞ ᱟᱞᱮ ᱢᱟᱛᱚ ᱱᱟᱜ ᱵᱩᱨᱩ ᱫᱤᱥᱚᱢ ᱦᱚᱲ ᱠᱟᱱᱟᱞᱮ᱾ ᱟᱫᱚ ᱩᱱᱟ ᱵᱩᱨᱩ ᱫᱤᱥᱚᱢ ᱦᱚᱲ ᱦᱮᱸ, ᱚ ᱢᱮᱱᱫᱟᱞᱤᱧ ᱟᱞᱮ ᱢᱚᱛᱚ ᱵᱩᱨᱩ ᱫᱤᱥᱚᱢ ᱦᱚᱲ ᱠᱟᱱ ᱜᱮᱭᱟᱞᱮ, ᱛᱟᱦᱚᱞᱮ ᱚᱱᱟ ᱪᱮᱛᱟ ᱚᱱᱟ ᱡᱮᱢᱚᱱ ᱥᱟᱨᱡᱚᱢ ᱵᱤᱨ ᱥᱟᱨᱡᱚᱢ ᱫᱟᱨᱮ, ᱛᱟᱯᱚᱨᱮ ᱵᱟᱲᱮ ᱫᱟᱨᱮ, ᱛᱟᱯᱚᱨᱮ ᱦᱮᱸᱥᱮᱞ ᱫᱟᱨᱮ, ᱱᱚ ᱱᱚᱣᱟ ᱠᱚ ᱫᱟᱨᱮ ᱫᱚ ᱟᱹᱰᱤ ᱢᱟᱱᱮ ᱟᱹᱰᱤ ᱟᱢᱫᱟ ᱜᱮ ᱢᱮᱱᱟᱜᱼᱟ᱾ ᱟᱫᱚ ᱚᱱᱟ ᱪᱮᱛᱟ ᱟᱞᱮ ᱥᱮᱫ ᱫᱚ ᱠᱟᱹᱴᱤᱡ ᱨᱮᱭᱟᱲ ᱜᱮ ᱵᱩᱡᱟᱹᱜᱼᱟ᱾ ᱟᱨᱚ ᱟᱸᱡᱚᱢ? ᱦᱮᱞᱳ᱾ ᱦᱮᱞᱳ᱾ ᱦᱮᱞᱳ᱾
ᱥᱮ ᱰᱤᱥᱴᱟᱵ ᱫᱟ ᱜᱚᱝᱠᱮ? ᱦᱮᱞᱳ᱾ ᱢᱤᱫ ᱜᱟᱹᱲᱤᱡ ᱵᱟᱛ ᱦᱟᱸᱜ ᱞᱤᱧ ᱠᱚᱞ ᱫᱟ᱾